ᱦᱮᱞᱳ ᱦᱮᱸ ᱨᱚᱲ ᱟᱸᱡᱚᱢᱚᱜ ᱠᱟᱱᱟ ᱵᱚᱠᱚᱧ
ᱦᱮᱸ ᱦᱮᱸ ᱟᱸᱡᱚᱢᱚᱜ ᱠᱟᱱᱟ ᱤᱧᱟᱹᱜ ᱟᱸᱡᱚᱢᱚᱜ ᱠᱟᱱᱟ᱾
ᱦᱮᱸ ᱛᱟᱦᱚᱞᱮ ᱪᱮᱫ ᱠᱚᱢ ᱪᱤᱠᱟᱹ ᱵᱟᱲᱟᱭᱮᱫᱟ᱾ ᱦᱮᱸ ᱡᱚᱦᱟᱨ ᱜᱮ
ᱦᱳᱭ ᱦᱳᱭ ᱟᱨ ᱚᱱᱠᱟ ᱫᱚ ᱪᱮᱫ ᱜᱮ ᱵᱟᱝ ᱪᱤᱠᱟᱹ ᱵᱟᱲᱟ ᱦᱩᱭᱩᱜ ᱠᱟᱱᱟ ᱱᱚᱣᱟ ᱨᱩᱢ ᱠᱚᱨᱮᱜ ᱯᱷᱟᱠᱟ ᱠᱚᱨᱮ ᱫᱩᱲᱩᱵ ᱵᱲᱟ
ᱟᱪᱷᱟ ᱟᱪᱷᱟ ᱛᱟᱦᱞᱮ ᱫᱟᱠᱟ ᱠᱚᱫᱚ ᱤᱥ ᱤᱧᱦᱚᱸ ᱪᱤᱠᱟᱹ ᱱᱚᱜ ᱚᱭ ᱫᱩᱲᱩᱵ ᱵᱟᱲᱟ ᱦᱩᱭᱠᱟᱱᱟ ᱫᱟᱠᱟ ᱠᱚ ᱤᱥᱤᱱ ᱵᱟᱲᱟ ᱠᱟᱛᱮ ᱫᱩᱲᱩᱵ ᱵᱟᱲᱟ ᱦᱩᱭ ᱟᱠᱟᱱᱟ ᱪ ᱥᱮ
ᱟᱪᱷᱟ ᱟᱪᱷᱟ ᱟᱪᱷᱟ
ᱦᱮᱸ
ᱟᱫᱚ ᱡᱚᱢ ᱵᱟᱲᱟ ᱠᱚᱫᱚ ᱛᱤᱨᱮ ᱦᱩᱭᱩᱜ-ᱟ ᱛᱚᱵᱮ
ᱡᱚᱢ ᱵᱟᱲᱟ ᱠᱚᱫᱚ ᱚᱠᱚᱭ ᱦᱟᱸᱜ ᱦᱩᱭᱩᱜ ᱜᱮᱭᱟ ᱯᱚᱨᱮ ᱧᱚᱜ ᱛᱮ
ᱟᱪᱷᱟ ᱟᱪᱷᱟ ᱟᱪᱷᱟ
ᱦᱮᱸ ᱟᱯᱮ ᱫᱚᱯᱮ ᱤᱥᱤᱱ ᱵᱟᱲᱟ ᱠᱮᱫᱟ
ᱦᱮᱸ ᱟᱞᱮ ᱦᱚᱸ ᱚᱱᱠᱟ ᱱᱤᱛᱚᱜ ᱤᱥᱤᱱ ᱪᱟᱞᱟᱜ ᱠᱟᱱ ᱛᱟᱞᱮᱭᱟ
ᱟᱪᱷᱟ ᱟᱪᱷᱟ
ᱦᱳᱭ ᱦᱳᱭ
ᱟᱨ ᱛᱟᱦᱚᱞᱮ ᱪᱮᱫ ᱚᱠᱟ ᱞᱮᱠᱟ
ᱦᱮᱸ ᱮᱠᱫᱚᱢ ᱮᱠᱫᱚᱢ ᱱᱟᱯᱟᱭ ᱵᱟᱲᱟ ᱜᱮ ᱟᱢᱜᱮ ᱪᱮᱫ ᱞᱮᱠᱟ
ᱳᱭ ᱤᱧ ᱱᱚᱯᱲᱟ ᱜᱮᱭᱟ
ᱟᱪᱷᱟ ᱟᱪᱷᱟ ᱥᱟᱶᱛᱮ ᱪᱮᱫᱞᱮᱠᱟ ᱟᱯᱮ ᱥᱮᱱᱟᱜ ᱦᱚᱭ ᱦᱤᱸᱥᱤᱫ ᱠᱚ ᱪᱮᱫ ᱞᱮᱠᱟ ᱧᱮᱞᱚᱜ ᱠᱟᱱᱟ ᱥᱮ ᱵᱟᱝ
ᱦᱚᱭ ᱦᱤᱸᱥᱤᱫ ᱢᱟ ᱱᱮᱛᱟᱨ ᱢᱟ ᱡᱟᱹᱥᱛᱤ ᱫᱤᱱ ᱢᱟ ᱡᱟᱹᱥᱛᱤ ᱫᱤᱱ ᱫᱚ ᱱᱚᱝᱠᱟ ᱫᱟᱜ ᱡᱟᱹᱲᱤ ᱠᱚᱢᱟ ᱦᱩᱭ ᱵᱟᱲᱟᱜ-ᱟ ᱜᱮ ᱫᱤᱱ ᱫ ᱢᱟ ᱦᱩᱭᱩᱜ ᱠᱟᱱ ᱜᱮ ᱟᱯᱮ ᱥᱮᱫ ᱫᱚ ᱫᱟᱜ ᱟᱹᱰᱤ ᱫᱟᱜ ᱟᱯᱮ ᱠᱟᱱᱟ ᱥᱮ ᱵᱟᱝ
ᱦᱮᱸ ᱫᱟᱜ ᱡᱟᱹᱲᱤ ᱫᱚ ᱦᱩᱭᱩᱜ ᱠᱟᱱ ᱜᱮᱭᱟ ᱢᱳᱴᱟᱢᱩᱴᱤ ᱫᱤᱱᱨᱮ ᱟᱹᱭᱩᱵ ᱵᱟᱝᱠᱷᱟᱱ ᱱᱚᱱᱠᱟ ᱦᱩᱭ ᱤᱫᱤᱜ ᱠᱟᱱ ᱜᱮᱭᱟ ᱟᱨ
ᱦᱩᱸ
ᱦᱳᱭ ᱟᱫᱚ ᱟᱯᱮ ᱥᱮᱫ ᱫᱟᱜ ᱡᱟᱹᱲᱤ ᱫᱟᱜ ᱫᱟᱲᱮ ᱢᱟᱭ ᱫᱟᱜ ᱫᱟᱲᱤᱭᱟᱜ ᱜᱮ ᱟᱫᱚ ᱨᱚᱦᱚᱭ ᱠᱟᱹᱢᱤ ᱦᱚᱨᱟ ᱠᱚᱫᱚ ᱛᱤᱱᱟᱹᱜ ᱜᱟᱱ ᱯᱮ ᱞᱟᱦᱟ ᱫᱟᱲᱮᱭᱟᱫᱟ ᱥᱮ ᱵᱟᱝ
ᱦᱮᱸ ᱨᱚᱦᱚᱭ ᱠᱚᱫᱚ ᱮᱛᱚᱦᱚᱵ ᱜᱚᱫ ᱠᱟᱱᱟ ᱟᱨ ᱪᱮᱫ ᱨᱚᱦᱚᱭ ᱨᱚᱦᱚᱭ ᱵᱟᱲᱟᱭᱮᱜ ᱜᱮᱭᱟ ᱠᱚ ᱚᱲᱟᱜ ᱠᱚᱨᱮ ᱤᱧ ᱢᱟ ᱚᱲᱟᱜ ᱨᱮᱫᱚ ᱵᱟᱹᱱᱩᱜ ᱠᱟᱹᱫᱤᱧᱟ
ᱟᱪᱪᱷᱟ ᱟᱪᱪᱷᱟ
ᱟᱯᱮ ᱜᱮ ᱛᱟᱦᱚᱞᱮ ᱨᱚᱦᱚᱭ ᱨᱚᱦᱚᱭ ᱠᱚᱫᱚ ᱠᱚ ᱮᱛᱚᱦᱚᱵ ᱠᱟᱫᱟ ᱥᱮ ᱵᱟᱝ
ᱦᱮᱸ ᱟᱞᱮ ᱟᱞᱮ ᱫᱚ ᱮᱠᱫᱚᱢ ᱢᱟᱱᱮ ᱛᱤᱨᱤᱥᱮ ᱡᱩᱱ ᱠᱟᱪᱷᱟ ᱠᱟᱪᱷᱤ ᱟᱹᱰᱤ ᱡᱳᱨ ᱫᱟᱜ ᱜᱮᱫ ᱫᱟᱜ ᱜᱮᱫ ᱛᱟᱦᱮᱱ ᱥᱮ ᱛᱚ ᱠᱷᱚᱱ ᱴᱟᱭᱮᱢ
ᱦᱩ
ᱟᱫᱚ ᱛᱚᱠᱷᱚᱱ ᱨᱮᱜᱮ ᱟᱹᱰᱤ ᱜᱟᱱ ᱨᱚᱦᱚᱭ ᱠᱟᱹᱢᱤ ᱦᱚᱨᱟ ᱫᱚ ᱞᱟᱦᱟ ᱦᱩᱭ ᱞᱮᱱᱟ
ᱛᱟᱨᱯᱚᱨ ᱟᱫᱚ ᱚᱱᱟ ᱯᱚᱨ ᱦᱚᱸ ᱫᱤᱱ ᱫᱤᱱᱮ ᱫᱟ ᱠᱮᱜ-ᱟ ᱟᱫᱚ ᱛᱚᱠᱷᱚᱱ
ᱟᱪᱪᱷᱟ
ᱦᱳᱭ ᱦᱳᱭ ᱟᱞᱮ ᱚᱱᱟ ᱚᱱᱛᱮ ᱫᱚ ᱞᱟᱦᱟ ᱛᱮᱠᱮ ᱠᱟᱹᱢᱤ ᱠᱚᱫᱚ ᱠᱚ ᱞᱟᱦᱟ ᱠᱟᱜ-ᱟ ᱯᱩᱨᱟᱹ ᱫᱚᱠᱚ ᱯᱩᱨᱟᱹ ᱫᱚ ᱵᱟᱝᱠᱚ ᱯᱩᱨᱟᱹᱣ ᱠᱟᱜ-ᱟ ᱛᱚᱵᱮ ᱢᱟ ᱡᱟᱹᱥᱛᱤ ᱦᱩᱲᱩ ᱜᱮ ᱨᱚᱦᱚᱭ ᱫᱟ᱾
ᱟᱪᱪᱷᱟ ᱟᱨ ᱛᱟᱦᱞᱮ ᱱᱚᱜ-ᱚᱭ ᱛᱚ ᱛᱮᱦᱤᱧ ᱢᱟ ᱚ ᱱᱚᱝᱠᱟ ᱤᱭᱟᱹ ᱨᱚᱛ ᱡᱟᱛᱨᱟ ᱛᱚ, ᱟᱯᱮ ᱚᱱᱛᱮ ᱫᱚ ᱱᱚᱣᱟ ᱨᱚᱛ ᱡᱟᱛᱨᱟ ᱫᱚ ᱦᱩᱭᱩᱜ ᱟᱥᱮ ᱵᱟᱝ?
ᱨᱚᱛ ᱡᱟᱛᱨᱟ ᱫᱚ ᱦᱩᱭ ᱫᱚ ᱦᱩᱭᱩᱜ ᱜᱮᱭᱟ ᱟᱫᱚ ᱫᱤᱠᱩ ᱴᱚᱞᱟ ᱠᱚᱨᱮ ᱫᱤᱠᱩ ᱟᱹᱛᱩ ᱠᱚᱨᱮ ᱢᱟᱱᱮ ᱴᱟᱣᱩᱱ ᱠᱚᱨᱮ ᱦᱩᱭᱩᱜ ᱜᱮᱭᱟ ᱟᱫᱚ
ᱦᱩᱸ ᱧᱮᱞ ᱠᱚ ᱵᱟᱝ ᱪᱟᱞᱟᱣ ᱵᱟᱲᱟᱜ ᱜᱮᱭᱟ ᱟᱢ ᱫᱚ ᱧᱮᱞ ᱠᱚ ᱵᱟᱯᱮ ᱪᱟᱞᱟᱣ ᱠᱟᱱᱟ
ᱟᱨ ᱪᱟᱞᱟᱣ ᱠᱚᱫᱚ ᱵᱟᱝ ᱦᱩᱭ ᱠᱟᱱᱟ ᱞᱟᱦᱟᱛᱮ ᱦᱩᱭ ᱠᱚᱜ-ᱟ ᱠᱟᱹᱴᱤᱡ ᱧᱚᱜ ᱛᱟᱦᱮᱸ ᱦᱩᱭ ᱞᱮᱱᱟ ᱱᱮᱛᱟᱨ ᱫᱚ ᱪᱟᱞᱟᱜ ᱠᱚᱫᱚ ᱵᱟᱝ ᱦᱩᱭ ᱠᱟᱱᱟ ᱛᱚᱵᱮ ᱚᱱᱠᱟ ᱟᱫᱚ ᱟᱯᱮ ᱥᱮᱫ ᱫᱚ ᱦᱩᱭᱩᱜ ᱜᱮᱭᱟ ᱥᱮ ᱪᱮᱫ
ᱦᱳᱭ ᱟᱞᱮ ᱥᱮᱱ ᱦᱚᱸ ᱚᱱᱠᱟ ᱞᱮᱠᱟ ᱦᱩᱭ ᱫᱚ ᱦᱩᱭᱩᱜ ᱜᱮᱭᱟ ᱟᱫᱚ ᱱᱚᱰᱮ ᱦᱩᱭ ᱢᱟ ᱦᱩᱭᱩᱜ ᱠᱟᱱ ᱜᱮᱭᱟ ᱟᱫᱚ ᱚᱱᱠᱟ ᱞᱮᱠᱟ ᱪᱟᱞᱟᱣ ᱵᱟᱲᱟ ᱠᱚᱫᱚ ᱵᱟᱝ ᱦᱩᱭ ᱵᱟᱲᱟ ᱠᱟᱱᱟ ᱛᱤᱥᱦᱚᱸ ᱜᱤᱫᱽᱨᱟᱹ ᱚᱠᱛᱮ ᱜᱮ ᱟᱞᱮ ᱚᱱᱟ ᱟᱹᱛᱩ ᱠᱚᱨᱮ ᱦᱩᱭᱩᱜ ᱛᱟᱦᱮᱱ ᱫᱚ ᱛᱚᱠᱷᱚᱱ ᱫᱚ ᱧᱮᱞ ᱵᱟᱲᱟ ᱦᱩᱭ ᱠᱟᱱᱟ ᱱᱚᱝ ᱢᱟᱨᱟᱝ ᱧᱚᱜ ᱦᱟᱨᱟ ᱠᱟᱛᱮᱜ ᱫᱚ ᱚᱱᱠᱟ ᱞᱮᱠᱟ ᱨᱚᱛ ᱡᱟᱛᱨᱟ ᱠᱚ ᱧᱮᱞ ᱵᱟᱲᱟ ᱦᱩᱭ ᱠᱟᱱ ᱜᱮᱭᱟ ᱟᱭᱢᱟ ᱫᱤᱱ ᱜᱮ᱾ ᱟᱨ ᱦᱚᱸᱜ-ᱚᱭ ᱛᱮᱦᱮᱧ ᱦᱩᱭᱩᱜ ᱠᱟᱱᱟ ᱟᱫᱚ ᱱᱚᱝᱠᱟ ᱫᱟᱫᱟ ᱛᱟᱠᱚ ᱠᱚ ᱪᱟᱞᱟᱣᱱᱟ ᱟᱫᱚ ᱞᱮᱠᱟ ᱪᱟᱞᱟᱣ ᱵᱟᱝ ᱦᱩᱭ ᱞᱮᱱᱟ ᱟᱨ ᱪᱮᱫ
ᱟᱪᱪᱷᱟ ᱟᱪᱪᱷᱟ ᱦᱳᱭ ᱦᱳᱭ ᱨᱚᱛ ᱡᱟᱛᱨᱟ ᱫᱚ ᱯᱮ ᱫᱤᱱ ᱦᱩᱭᱩᱜ-ᱟ ᱥᱮ ᱵᱟᱨ ᱫᱤᱱ ᱦᱩᱭᱩᱜ-ᱟ
ᱡᱟᱛᱨᱟ ᱢᱟ ᱟᱭᱢᱟ ᱫᱤᱱ ᱜᱮ ᱦᱩᱭᱩᱜ ᱵᱟᱝᱢᱟᱠᱚ ᱢᱮᱱᱟ ᱱᱚᱭ ᱫᱤᱱ ᱥᱮ ᱫᱚᱥ ᱫᱤᱱ ᱦᱩᱭᱩᱜ-ᱟ ᱤᱧ ᱦᱚᱸ ᱩᱱᱟᱹᱜ ᱵᱷᱟᱹᱜᱤ ᱞᱮᱠᱟ ᱢᱟ ᱦᱟᱜ ᱵᱟᱹᱧ ᱵᱟᱰᱟᱭᱟ ᱮᱱᱛᱮᱜ
ᱦᱳᱭ ᱦᱳᱭ ᱦᱳᱭ ᱤᱧ ᱦᱚᱸ ᱱᱚᱝᱠᱟ ᱫᱚ ᱵᱟᱰᱟᱭ ᱫᱚ ᱵᱟᱹᱱᱩᱜ-ᱟ ᱚᱱᱟ ᱨᱚᱛ ᱡᱟᱛᱨᱟ ᱛᱚᱵᱮ ᱵᱟᱲᱟᱭ ᱜᱮᱭᱟ ᱢᱟᱱᱮ ᱢᱤᱫ ᱫᱤᱱ ᱫᱚ ᱛᱟᱦᱮᱱᱟ ᱯᱩᱭᱞᱩ ᱫᱤᱱ ᱫᱚ ᱟᱨ ᱢᱤᱫ ᱫᱤᱱ ᱫᱚ ᱢᱟᱱᱮ ᱵᱚᱞᱚ ᱢᱟᱱᱮ ᱨᱩᱣᱟᱹᱲᱮᱫ ᱞᱟᱹᱜᱤᱫ ᱚᱱᱟᱜᱤᱧ ᱵᱟᱲᱟᱭ ᱜᱮᱭᱟ ᱦᱳᱭ ᱦᱳᱭ
ᱟᱨ ᱛᱟᱦᱚᱞᱮ ᱚᱱᱠᱟ ᱞᱮᱠᱟ ᱵᱚᱞ ᱠᱷᱮᱞ ᱠᱚᱫᱚ ᱠᱷᱮᱞ ᱵᱟᱲᱟᱭ ᱜᱮᱭᱟ ᱥᱮ ᱵᱟᱝ
ᱦᱳᱭ ᱦᱳᱭ ᱵᱚᱞ ᱠᱚ ᱟᱵᱚ ᱢᱟ ᱵᱚᱞ ᱠᱷᱮᱞ ᱫᱚ ᱥᱟᱱᱟᱢ ᱦᱚᱲ ᱜᱮ ᱟᱹᱰᱤ ᱡᱳᱨ ᱵᱚᱱ ᱠᱩᱥᱤᱭᱟᱜ ᱦᱮᱸ ᱥᱮ
ᱟᱨ ᱵᱚᱞ ᱠᱚᱫᱚ ᱠᱷᱮᱞ ᱦᱩᱭᱩᱜ ᱜᱮᱭᱟ ᱮᱠᱫᱚᱢ
ᱟᱪᱪᱷᱟ ᱟᱪᱪᱷᱟ
ᱦᱳᱭ ᱦᱳᱭ ᱟᱫᱚ ᱟᱢᱜᱮ ᱠᱷᱮᱞᱳᱰ
ᱛᱚ ᱚᱣᱟᱨᱞᱰ ᱠᱟᱯ ᱪᱟᱞᱟᱜ ᱠᱟᱱᱟ ᱚᱣᱟᱨᱞᱰ ᱠᱟᱯ ᱪᱟᱞᱟᱜ ᱠᱟᱱᱟ ᱛᱚ ᱚᱱᱠᱟ ᱞᱮᱠᱟ ᱠᱷᱮᱞ ᱠᱚᱢ ᱧᱮᱞ ᱵᱟᱲᱟᱭᱮᱫᱟ ᱥᱮ ᱵᱟᱝ
ᱦᱮᱸ ᱦᱮᱸ ᱮᱠᱫᱚᱢ ᱞᱰ ᱠᱟᱯ ᱩᱱ ᱵᱚᱪᱷᱚᱨ ᱯᱚᱨ ᱢᱤᱫ ᱫᱷᱟᱣ ᱠᱟᱛᱮ ᱦᱩᱭᱩᱜᱼᱟ ᱛᱚ ᱚᱱᱟᱦᱚᱸ ᱡᱩᱫᱤ ᱢᱤᱥᱚᱜᱼᱟ ᱛᱚ ᱟᱹᱰᱤ ᱢᱟᱨᱟᱝ ᱡᱤᱵᱚᱱ ᱨᱮ ᱢᱤᱥᱚᱜ ᱠᱟᱱ ᱞᱮᱠᱟ ᱵᱩᱡᱷᱟᱹᱜᱼᱟ ᱟᱹᱰᱤ ᱠᱤᱪᱷᱩ ᱜᱮ
ᱠᱟᱞᱮᱠᱟᱞ ᱱᱚᱣᱟ ᱥᱟᱹᱨᱤ ᱠᱟᱛᱷᱟ ᱠᱟᱱ ᱜᱮ ᱛᱟᱦᱚᱞᱮ ᱚᱠᱟ ᱞᱮᱠᱟ ᱟᱢ ᱫᱚ ᱛᱟᱦᱮ ᱚᱠᱚᱭᱨᱮᱢ ᱥᱟᱯᱴᱟᱨ ᱠᱟᱱᱟᱢ
ᱟᱫᱚ ᱠᱟᱹᱴᱤᱡ ᱠᱷᱚᱱᱜᱮ ᱟᱹᱜᱩ ᱦᱩᱭ ᱟᱠᱟᱱᱟ ᱟᱨᱡᱮᱱᱴᱤᱱᱟ ᱵᱮᱥᱤ ᱥᱟᱯᱚᱴᱟᱨ ᱟᱫᱚ ᱩᱱᱠᱩ ᱜᱮ ᱪᱟᱞᱟᱣ ᱤᱫᱤᱜ ᱜᱮᱭᱟ ᱟᱨ ᱩᱱᱠᱩ ᱜᱮ ᱛᱟᱦᱮᱱ ᱜᱮᱭᱟ
ᱟᱪᱷᱟ ᱟᱹᱰᱤ ᱱᱟᱯᱟᱭ ᱟᱹᱰᱤ ᱱᱟᱯᱟᱭ ᱜᱮᱢ ᱠᱮᱫᱟ ᱤᱧ ᱦᱚᱸ ᱚᱱᱠᱟ ᱞᱮᱠᱟ ᱛᱟᱞᱮ ᱟᱨᱡᱮᱱᱴᱤᱱᱟ ᱥᱟᱯᱳᱴᱟᱨ ᱠᱟᱱ ᱜᱤᱭᱟᱹᱧ ᱟᱨ ᱚᱱᱠᱟ ᱞᱮᱠᱟ ᱛᱟᱦᱞᱮ ᱛᱟᱦᱮ ᱡᱚᱠᱷᱚᱱ ᱟᱨᱡᱮᱱᱴᱤᱱᱟ ᱥᱟᱯᱴᱟᱨ ᱠᱟᱱᱟ ᱛᱟᱦᱮ ᱢᱤᱫᱴᱮᱱ ᱢᱟᱱᱮ ᱪᱮᱫ ᱞᱟᱹᱜᱤᱫ ᱪᱮᱫ ᱦᱚᱛᱮᱡ ᱛᱮ ᱟᱢ ᱟᱨᱡᱮᱱᱴᱤᱱᱟ ᱴᱤᱢᱮᱢ ᱥᱟᱯᱳᱨᱴ ᱠᱚᱜᱮᱭᱟ ᱥᱮ ᱢᱮᱥᱤ ᱪᱮᱫ ᱞᱟᱹᱜᱤᱫ ᱮᱢ ᱥᱟᱯᱳᱨᱴ ᱜᱮᱭᱟ ᱢᱮ
ᱦᱚᱭ ᱟᱫᱚ ᱵᱚᱱ ᱵᱟᱲᱟᱭ ᱜᱮᱭᱟ ᱯᱞᱮᱭᱟᱨ ᱢᱟ ᱟᱹᱰᱤ ᱟᱹᱰᱤ ᱟᱹᱰᱤ ᱜᱟᱱ ᱢᱮᱱᱟᱜ ᱠᱚᱣᱟ ᱦᱮᱸᱥ ᱱᱚᱣᱟ ᱤᱭᱟᱹ ᱨᱮᱜᱮ ᱯᱞᱮᱭᱟᱨ ᱢᱟ ᱟᱹᱰᱤ ᱨᱚᱠᱚᱢ ᱢᱮᱱᱟᱜ ᱠᱚᱣᱟ ᱟᱫᱚ ᱡᱚᱛᱚ ᱦᱚᱲ ᱴᱷᱮᱱ ᱢᱟ ᱢᱚᱱᱮ ᱠᱚᱫᱚ ᱵᱟᱝ ᱵᱤᱫᱚᱜ ᱟᱥᱮ ᱚᱱᱟ ᱫᱚᱵᱚᱱ ᱵᱟᱲᱟᱭ ᱜᱮᱭᱟ ᱡᱚᱛᱚ ᱦᱚᱲ ᱫᱚ ᱥᱚᱢᱟᱱ ᱢᱮᱫ ᱛᱮᱫᱚ ᱢᱟᱱᱮ ᱵᱟᱝ ᱵᱚᱱ ᱤᱭᱟᱹ ᱢᱟᱱᱮ ᱡᱟᱦᱟᱸᱭ ᱴᱷᱮᱱ ᱢᱟᱱᱮ ᱪᱮᱫ ᱡᱷᱚᱛᱚ ᱦᱚᱲ ᱥᱚᱢᱟᱱ ᱴᱷᱮᱱ ᱢ ᱡᱚᱛᱚ ᱦᱚᱲ ᱯᱞᱮᱭᱟᱨ ᱡᱚᱛᱚ ᱡᱚᱛᱚ ᱡᱚᱛᱚ ᱞᱮᱠᱟᱱ ᱥᱠᱤᱞ ᱫᱚ ᱢᱤᱫ ᱦᱚᱲ ᱴᱮᱱ ᱫᱚ ᱵᱟᱝ ᱛᱟᱦᱮᱱᱟ ᱦᱮᱸᱥᱮ ᱵᱷᱟᱜᱟ ᱵᱷᱟᱜᱤ ᱛᱟᱦᱮᱱᱟ
ᱛᱟᱞᱮ ᱛᱟᱞ
ᱦᱚᱭ ᱦᱚᱭ ᱟᱫᱚ ᱧᱮᱞᱟᱵᱚᱱ ᱚᱱᱟᱨᱮ ᱛᱚ ᱢᱤᱥᱤ ᱫᱚ ᱥᱟᱱᱟᱢ ᱞᱮᱠᱟᱱᱟᱜ ᱜᱮ ᱠᱟᱹᱴᱤᱡ ᱠᱟᱹᱴᱤᱡ ᱫᱚ ᱢᱟᱱᱮ ᱡᱷᱟᱜ ᱛᱤᱭᱤᱭᱟ ᱟᱠᱟᱫ ᱜᱮᱭᱟ ᱢᱟᱱᱮ ᱡᱚᱛ ᱥᱠᱤᱞ ᱜᱮ ᱱᱟᱥᱮ ᱱᱟᱥᱮ ᱫᱚ ᱦᱟᱞᱠᱟ ᱫᱚ ᱢᱮᱱᱟᱜ ᱛᱟᱭ ᱜᱮᱭᱟ ᱡᱮᱢᱚᱱ ᱮᱴᱟᱜ ᱯᱞᱮᱭᱟᱨ ᱠᱚᱛᱚᱜᱼᱟ ᱮᱴᱟᱜ ᱯᱞᱮᱭᱟᱨ ᱫᱚ ᱥᱩᱴ ᱵᱷᱟᱜᱮ ᱢᱮᱱᱟᱜ ᱛᱟᱭᱟ ᱴᱨᱟᱵᱷᱮᱞᱤᱝ ᱵᱟᱹᱱᱩᱜ ᱛᱟᱭᱟ ᱟᱨᱟᱱ ᱮᱴᱟᱜ ᱞᱨᱤᱭᱟᱨ ᱯᱷᱨᱤ ᱠᱚ ᱟᱹᱰᱤ ᱡᱳᱨ ᱠᱟᱱᱟ ᱦᱚᱛᱚ ᱚᱱᱟᱨᱮ ᱩᱱᱤ ᱯᱟᱥ ᱠᱚ ᱵᱟᱭ ᱜᱟᱱ ᱚᱱᱠᱟ ᱢᱟᱱᱮ ᱡᱟᱦᱟᱱᱟᱜ ᱵᱟᱝ ᱠᱚᱢ ᱦᱟᱜ
ᱠᱤᱱᱛᱩ ᱟᱫᱚ ᱱᱩᱭᱟᱜ ᱫᱚ ᱧᱮᱞ ᱦᱩᱭᱩᱭᱟ ᱟᱠᱟᱱᱟ ᱛᱚ ᱥᱟᱱᱟᱢ ᱞᱮᱠᱟᱱᱟᱜ ᱜᱮ ᱢᱟᱱᱮ ᱜᱟᱱ ᱜᱮᱭᱟ ᱢᱟᱱᱮ ᱡᱷᱚᱛᱚ ᱞᱮᱠᱟᱱᱟᱜ ᱜᱮ ᱫᱟᱲᱮᱭᱟᱜ ᱜᱮᱭᱟ ᱯᱟᱥ ᱪᱮᱫᱠᱟ ᱴᱨᱟᱵᱷᱮᱞᱤᱝ ᱦᱚᱸ ᱚᱱᱠᱟᱜᱮ ᱴᱨᱮᱠ ᱦᱚᱸ ᱚᱱᱠᱟᱜᱮ ᱢᱟᱱᱮ ᱦᱚᱭ ᱟᱫᱚ ᱚᱱᱟ ᱚᱱᱟ ᱠᱚ ᱧᱮᱞ ᱠᱟᱛᱮ ᱜᱮ
ᱡᱚᱛᱷᱟᱛ ᱜᱮᱢ ᱢᱮᱱ ᱠᱮᱫᱟ ᱪᱮᱫᱟᱜ ᱵᱟᱝᱢᱟ ᱦᱚᱭ ᱢᱮᱥᱤ ᱞᱮᱠᱟᱱ ᱯᱨᱮᱭᱟᱨ ᱫᱚ ᱱᱚᱣᱟ ᱞᱮᱠᱟᱱ ᱠᱷᱮᱞᱳᱣᱟᱲ ᱫᱚ ᱢᱮᱱ ᱜᱟᱱᱚᱜᱼᱟ ᱡᱮ ᱵᱟᱱᱩ ᱠᱚᱣᱟ ᱥᱟᱹᱨᱤᱜᱮ
ᱦᱮᱸ
ᱫᱤᱥᱟᱹᱨᱤ ᱠᱟᱛᱷᱟ ᱪᱮᱫᱟᱜ ᱵᱟᱝ ᱢᱟ ᱩᱱᱤ ᱫᱚ ᱡᱟᱦᱟᱸ ᱞᱮᱠᱟᱭ ᱠᱷᱮᱞᱳᱜ ᱮᱱᱟ ᱥᱮ ᱡᱟᱦᱟᱸ ᱞᱮᱠᱟ ᱟ ᱩᱱᱤ ᱫᱚ ᱟᱡ ᱫᱚ ᱵᱟᱭ ᱢᱚᱱᱮᱭᱟ ᱡᱮ ᱤᱧ ᱜᱤᱧ ᱜᱳᱞᱟ ᱥᱮ ᱚᱱᱠᱟ ᱞᱮᱠᱟ ᱢᱟᱱᱮ ᱩᱱᱤᱭᱟᱜ ᱢᱟᱱᱮ ᱪᱤᱱᱛᱟᱹ ᱵᱷᱟᱵᱱᱟ ᱜᱮ ᱟᱹᱰᱤ ᱟᱞᱟᱫᱟ ᱜᱮᱛᱟᱭᱟ ᱮᱴᱟᱜ ᱮᱴᱟᱜ ᱯᱮᱞᱮᱭᱟᱨ ᱠᱚ ᱠᱷᱚᱱ ᱟᱨ ᱩᱱᱤ ᱫᱚ ᱛᱟᱦᱞᱮᱠᱟ ᱚᱠᱟ ᱞᱮᱠᱟ ᱠᱟᱛᱮᱜ ᱴᱤᱢ ᱫᱟᱲᱮ ᱦᱚᱪᱚ ᱠᱚ ᱦᱩᱭᱩᱜᱼᱟ ᱱᱚᱣᱟ ᱪᱮᱛᱟᱱ ᱨᱮ ᱟᱭᱟᱜ ᱵᱮᱥᱤ ᱩᱭᱦᱟᱹᱨ ᱵᱷᱟᱵᱽᱱᱟ ᱛᱟᱦᱮᱱ ᱛᱟᱭᱟ ᱡᱮ ᱟᱭᱟᱜ ᱡᱮ ᱟᱡᱜᱮ ᱠᱚᱨᱟᱣᱟᱭ ᱚᱱᱠᱟᱱᱟᱜ ᱫᱚ ᱵᱟᱝ ᱩᱱᱤ ᱫᱚ ᱧᱮᱞᱚᱜᱼᱟ ᱡᱮ ᱠᱷᱮᱞ ᱚᱠᱛᱚᱨ ᱢᱟᱱ ᱠᱚᱨᱮᱱ ᱴᱤᱢ ᱢᱟᱱ ᱟᱹᱰᱤ ᱱᱟᱯᱟᱭ ᱥᱟᱹᱦᱤᱡ ᱛᱮ ᱠᱷᱮᱞᱳᱸᱰᱮ ᱥᱟᱵ ᱨᱟᱠᱟᱵ ᱛᱟᱠᱚᱣᱟᱭ ᱟᱡ ᱤᱭᱟᱹ ᱚᱱᱟ ᱛᱮ ᱢᱟᱱᱮ ᱢᱮᱥᱤ ᱛᱚ ᱚᱱᱟ ᱛᱮᱜᱮ ᱡᱚᱛᱚ ᱦᱚᱲ ᱜᱮᱠᱚ ᱠᱩᱥᱤᱭᱟᱭᱼᱟ ᱟᱨ ᱤᱧᱦ ᱚᱱᱟᱛᱮ ᱢᱟᱱᱮ ᱟᱹᱰᱤ ᱵᱟᱹᱲᱛᱤᱧ ᱠᱩᱥᱤᱭᱟᱭᱟ
ᱮᱠᱫᱚᱢ ᱮᱠᱫᱚᱢ
ᱦᱚᱭ ᱦᱚᱭ ᱮᱠᱫᱚᱢ
ᱦᱮᱸ ᱛᱟᱦᱚᱞᱮ ᱟᱢ ᱫᱚ ᱯᱷᱩᱴᱵᱚᱞ ᱠᱚᱢ ᱠᱷᱮᱞᱚᱜ ᱜᱮᱭᱟ ᱥᱮ ᱵᱟᱝ
ᱦᱳᱭ ᱦᱳᱭ ᱯᱷᱩᱴᱵᱚᱞ ᱠᱚᱫᱚ ᱦᱮᱸ ᱮᱠᱫᱚᱢ ᱠᱷᱮᱞ ᱚᱱᱟ ᱠᱚᱫᱚ ᱠᱷᱮᱞ ᱮᱠᱫᱚᱥ ᱠᱷᱮᱞ ᱫᱚ ᱟᱹᱰᱤ ᱡᱳᱨ ᱜᱮ ᱠᱩᱥᱤ᱾ ᱴᱷᱤᱠ ᱜᱮᱭᱟ ᱯᱷᱩᱴᱵᱚᱞ ᱠᱚ ᱟᱫᱚ ᱟᱢᱜᱮ ᱪᱮᱫ ᱞᱮᱠᱟ? ᱢᱮᱥᱤ ᱨᱮᱱ ᱯᱷᱮᱱ ᱢᱟ ᱟᱹᱰᱤ ᱞᱟᱹᱴᱩ ᱯᱷᱮᱱ ᱜᱟᱱ ᱠᱟᱱ ᱜᱮᱭᱟᱢ ᱟᱫᱚ ᱠᱷᱮᱞᱳᱰ ᱫᱚᱢ ᱠᱷᱮᱞᱳᱰ ᱜᱮᱭᱟ ᱥᱮ ᱵᱟᱝᱟ ᱜᱚᱰᱟ ᱨᱮ?
ᱦᱮᱝ ᱠᱷᱮᱞ ᱫᱚ ᱚᱱᱠᱟ ᱞᱮᱠᱟ ᱠᱷᱮᱞᱳᱰ ᱫᱚ ᱦᱩᱭᱩᱜ ᱜᱮᱭᱟ ᱟᱫᱚ ᱚᱱᱠᱟ ᱞᱮᱠᱟ ᱞᱟᱦᱟ ᱞᱟᱦᱟ ᱫᱚ ᱵᱟᱝ ᱠᱷᱮᱞ ᱦᱩᱭᱩᱜ ᱛᱟᱦᱮᱫ, ᱛᱟᱯᱚᱨ ᱱᱮᱛᱟᱨ ᱫᱚ ᱱᱚᱝᱠᱟ ᱠᱚᱞᱮᱡᱽ ᱨᱮ ᱦᱮᱡ ᱠᱟᱛᱮᱜ ᱛᱟᱨ ᱯᱚᱨᱮ ᱱᱚᱝᱠᱟ ᱜᱟᱛᱮ ᱜᱤᱫᱟᱹᱨ ᱥᱟᱶ ᱜᱟᱛᱮ ᱜᱟᱛᱮ ᱠᱟᱛᱮ ᱟᱹᱛᱩ, ᱚᱱᱠᱟ ᱠᱷᱮᱞ ᱵᱟᱲᱟ ᱦᱩᱭᱩᱜ ᱜᱮᱭᱟ ᱛᱚᱵᱮ ᱤᱧ ᱫᱚ ᱩᱱᱟᱹᱜ ᱮᱠᱴᱟ ᱛᱚ ᱢᱟᱱᱮ ᱫᱚᱢᱮ ᱡᱟᱦᱟᱸ ᱞᱮᱠᱟ ᱠᱚ ᱠᱷᱮᱞᱳᱜᱼᱟ, ᱚᱱᱠᱟ ᱫᱚ ᱵᱟᱹᱧ ᱠᱷᱮᱞᱚᱜ ᱜᱮᱭᱟ,
ᱦᱮᱸ ᱠᱷᱮᱞ ᱫᱚ ᱚᱱᱟ ᱫᱚ ᱢᱟᱨᱟᱝ ᱠᱟᱛᱷᱟ ᱫᱚ ᱵᱟᱝ ᱠᱟᱱᱟ ᱜᱚᱲᱟ ᱪᱟᱞᱟᱣ ᱜᱮ ᱢᱟᱨᱟᱝ ᱠᱟᱛᱷᱟ ᱛᱮ ᱚᱠᱚᱭ ᱚᱠ
ᱦᱮᱸ ᱦᱮᱸ ᱟᱫᱚ ᱚᱱᱠᱟ ᱱᱟᱥᱮ ᱱᱟᱥᱮ ᱠᱷᱮᱞ ᱵᱟᱲᱟ ᱫᱚ ᱦᱩᱭ ᱦᱩᱭᱩᱜ ᱜᱮᱭᱟ ᱥᱮ᱾
ᱦᱳᱭ ᱦᱳᱭ ᱦᱳᱭ᱾ ᱚᱱᱮ ᱚᱸᱰᱮᱢ ᱠᱷᱹᱮᱞ ᱵᱟᱲᱟ ᱜᱮ ᱢᱮᱱ ᱫᱚ᱾ ᱡᱮ ᱥᱚᱵᱽ ᱥᱚᱢᱚᱭ ᱵᱚᱞ ᱠᱚ ᱛᱟᱦᱮᱸ ᱥᱮ ᱚᱱᱟ ᱜᱳᱞ ᱠᱚ ᱚᱱᱟ ᱠᱚᱫᱚ ᱵᱟᱝ ᱨᱮᱦᱚ ᱪᱟᱹᱞᱩᱜᱼᱟ᱾ ᱜᱚᱰᱟ ᱪᱟᱞᱟᱣ ᱠᱟᱛᱮ ᱠᱷᱮᱞ ᱜᱮ ᱟᱹᱰᱤ ᱢᱟᱨᱟᱝ ᱵᱮᱯᱟᱨ᱾
ᱦᱳᱭ ᱟᱫᱚ ᱨᱟᱹᱥᱠᱟᱹ ᱫᱚ ᱢᱮᱱᱟᱜ ᱟᱠᱟᱫ ᱜᱮᱭᱟ ᱯᱷᱩᱴᱵᱚᱞ ᱠᱷᱮᱞ ᱨᱮᱫᱚ,
ᱮᱠᱫᱚᱢ ᱟᱨ ᱟᱵᱚ ᱵᱤᱥᱮᱥ ᱠᱟᱨᱛᱮ ᱥᱟᱱᱛᱟᱲ ᱨᱮᱱ ᱢᱟᱱᱮ ᱡᱟᱦᱟᱸ ᱛᱤᱱᱟᱹᱜ ᱠᱚᱲᱟ ᱦᱚᱯᱚᱱ ᱢᱮᱱᱟᱜ ᱵᱚᱱ ᱢᱟᱱᱮ ᱥᱟᱱᱟᱢ ᱦᱚᱲᱜᱮ ᱧᱮᱞᱟᱵᱚᱱ ᱠᱤᱨᱠᱮᱴ ᱠᱩᱥᱤᱭᱟᱜ ᱜᱮᱭᱟ ᱠᱚᱵᱚᱱᱚ ᱠᱤᱛᱩ ᱠᱤᱨᱠᱮᱴ ᱫᱚ ᱟᱹᱰᱤ ᱠᱚᱢ ᱦᱚᱲ ᱢᱮᱱᱟᱜ ᱵᱚᱱᱟ ᱯᱷᱮᱱ ᱢᱟᱱᱮ
ᱮᱠᱟᱞ ᱮᱠᱟᱞ ᱱᱚᱣᱟ ᱫᱚ ᱟᱹᱰᱤ ᱡᱚᱛᱷᱟᱛ ᱠᱟᱛᱷᱟ, ᱟᱨ ᱪᱮᱫ ᱛᱟᱜ ᱦᱮᱸ ᱥᱟᱹᱨᱤᱜᱮ ᱠᱤᱨᱠᱮᱴ ᱠᱷᱮᱞ ᱫᱚ ᱤᱧ ᱦᱚᱸ ᱢᱟᱱᱮ ᱵᱟᱹᱧ ᱠᱩᱥᱤᱭᱟᱜᱼᱟ ᱟᱨ ᱧᱮᱞ ᱦᱚᱸ ᱩᱱᱟᱹᱜ ᱴᱟ ᱫᱚ ᱵᱟᱹᱧ ᱧᱮᱞ ᱜᱮᱭᱟ ᱠᱤᱨᱠᱮᱴ ᱠᱷᱮᱞ ᱫᱚ᱾ ᱦᱮᱸ ᱟᱨ ᱟᱵᱚ ᱟᱹᱛᱩ ᱫᱤᱥᱚᱢ ᱠᱚᱨᱮ ᱢᱟ ᱥᱟᱹᱨᱤ ᱜᱤ ᱡᱮ ᱱᱚᱣᱟ ᱠᱤᱨᱠᱮᱴ ᱠᱷᱮᱞ ᱠᱚᱫᱚ ᱩᱱᱟᱹᱜ ᱵᱟᱝ ᱦᱩᱭ ᱵᱟᱲᱟᱜᱼᱟ ᱢᱮᱱᱠᱷᱟᱱ ᱱᱚᱣᱟ ᱯᱷᱩᱴᱵᱚᱞ ᱴᱩᱨᱱᱟᱢᱮᱱᱴ ᱠᱚ ᱦᱩᱭ ᱵᱟᱲᱟᱜ ᱜᱮᱭᱟ ᱵᱟᱹᱲᱛᱤ ᱚᱱᱟ ᱯᱚᱞᱴᱨᱤ ᱠᱷᱮᱞ ᱠᱚ ᱛᱟᱯᱚᱨᱮ ᱴᱟᱠᱟ ᱠᱷᱮᱞ ᱠᱷᱚᱸ ᱚᱱᱠᱟ ᱦᱩᱭᱩᱜ ᱜᱮᱭᱟ ᱦᱟᱹᱭ ᱥᱮ ᱟᱯᱮ ᱚᱱᱛᱮ ᱦᱩᱭᱩᱜ ᱟᱥᱮ ᱵᱟᱝ?
ᱦᱮᱸ ᱦᱮᱸ ᱦᱮᱸ ᱮᱠᱫᱚᱢ ᱮᱠᱫᱚᱢ ᱯᱷᱩᱴᱵᱚᱞ ᱠᱷᱮᱞ ᱫᱚ ᱦᱩᱭᱩᱜ ᱜᱮᱭᱟ᱾
ᱦᱮᱸ
ᱠᱚᱢ ᱦᱳᱠ ᱵᱤᱥᱤ ᱦᱳᱠ ᱚᱱᱟ ᱫᱚ ᱢᱟᱨᱟᱝ ᱠᱟᱛᱷᱟ ᱵᱟᱝ ᱠᱟᱱᱟ ᱵᱟᱡᱮᱴ ᱥᱟᱞᱟᱜ ᱫᱚ ᱯᱷᱩᱴᱵᱚᱞ ᱠᱷᱮᱞ ᱠᱚᱨᱟᱣ ᱦᱩᱭ ᱞᱮᱠᱷᱟᱱ ᱜᱮ ᱦᱮᱸ ᱵᱟᱝ ᱚᱱᱟᱜᱮ ᱤᱭᱟᱹ ᱫᱚ᱾
ᱮᱠᱟᱞ ᱮᱠᱟᱞ ᱵᱚᱞᱮ ᱟᱸ ᱛᱟᱦᱚᱞᱮ ᱚᱠᱟᱞᱮᱠᱟ ᱛᱟᱦᱚᱞᱮ ᱯᱷᱩᱴᱵᱚᱞ ᱠᱚᱢ ᱯᱮᱠᱴᱤᱥ ᱵᱟᱲᱟᱜ ᱠᱟᱱᱟ ᱥᱮ ᱵᱟᱝ ᱟᱢ ᱫᱚ?
ᱮᱸ ᱯᱮᱠᱴᱤᱥ ᱠᱚᱫᱚ ᱵᱟᱝ ᱦᱩᱭᱩᱜ ᱠᱟᱱᱟ, ᱮᱢᱱᱤ ᱟᱹᱭᱩᱵ ᱵᱮᱨ ᱴᱟᱭᱤᱢ ᱥᱮ ᱵᱤᱠᱮᱞ ᱴᱟᱭᱤᱢ ᱚᱱᱟ ᱜᱮ ᱠᱷᱮᱞ ᱵᱟᱲᱟ ᱜᱮ ᱦᱩᱭᱩᱜ ᱠᱟᱱᱟ ᱟᱫᱚ ᱯᱮᱠᱴᱤᱥ ᱟᱫᱚ ᱥᱮᱤ ᱨᱚᱠᱚᱢ ᱵᱟᱭ ᱧᱮᱞᱚᱜ ᱠᱟᱱᱟ ᱟᱫᱚ ᱚᱞᱚᱜ ᱯᱟᱲᱦᱟ ᱱᱟᱜ ᱢᱟᱱᱮ ᱮᱠᱥᱡᱟᱢ ᱠᱚ ᱪᱟᱞᱟᱜ ᱠᱟᱱ ᱛᱟᱦᱮᱫ ᱛᱮ ᱥᱚᱢᱚᱭ ᱠᱚ ᱚᱠᱟ ᱥᱮᱫ ᱦᱚᱸ ᱮᱢ ᱫᱚ ᱵᱟᱝ ᱜᱟᱱᱚᱜ ᱠᱟᱱ ᱛᱟᱦᱮᱸᱫ᱾
ᱦᱳᱭ ᱦᱳᱭ
ᱦᱳ ᱟᱫᱚ ᱦᱳᱭ ᱵᱤᱱᱤᱰ ᱠᱟᱱᱟ ᱟᱫᱚ ᱠᱟᱹᱴᱤᱡ ᱫᱚ ᱱᱟᱥᱮ ᱫᱚ ᱡᱟᱦᱟᱸ ᱫᱚ ᱵᱟᱲᱟᱭ ᱜᱮᱵᱚᱱ ᱠᱷᱮᱞ ᱠᱟᱱ ᱱᱟᱥᱮ ᱫᱤᱞᱤ ᱫᱚ ᱵᱟᱝ ᱦᱩᱭᱩᱜ ᱵᱤᱱᱤᱰ ᱫᱚ ᱡᱳᱨ ᱪᱷᱚᱭ ᱥᱟᱛ ᱫᱤᱱ ᱞᱟᱹᱜᱤᱫ ᱜᱮ ᱦᱩᱭᱩᱜᱼᱟ, ᱦᱮᱸ ᱟᱫᱚ
ᱯᱟᱲᱦᱟᱣ ᱞᱟᱹᱜᱤᱫ ᱠᱚ ᱠᱩᱞ ᱠᱟᱜ ᱵᱚᱱᱟ ᱛᱚ ᱚᱞᱚᱜ ᱯᱟᱲᱦᱟᱣ ᱥᱮᱫ ᱦᱚᱸ ᱠᱷᱮᱞᱳᱰ ᱠᱷᱚᱱ ᱫᱚ ᱚᱞᱚᱜ ᱯᱟᱲᱦᱟᱣ ᱥᱮᱱ ᱜᱮ ᱵᱟᱹᱲ ᱪᱮᱫ ᱤᱧ ᱢᱚᱱᱮ ᱮᱜ-ᱟ ᱱᱚᱣᱟ ᱫᱚ ᱞᱟᱹᱠᱛᱤ ᱠᱟᱱᱟ ᱪᱮᱫᱟᱜ ᱵᱟᱝᱢᱟ ᱠᱷᱮᱞᱳᱱ ᱠᱟᱛᱮᱜ ᱫᱤᱱ ᱢᱟ ᱦᱟᱜ ᱦᱟᱯᱮᱱ ᱫᱤᱱ ᱨᱮ ᱫᱚ ᱚᱱᱠᱟ ᱞᱮᱠᱟ ᱡᱩᱫᱤ ᱠᱷᱮᱞᱳᱰ ᱮᱢ ᱨᱤᱠᱟᱹᱭᱟ ᱮᱱᱠᱷᱟᱱ ᱫᱚ ᱵᱷᱟᱹᱜᱤ ᱞᱮᱠᱟ ᱠᱷᱮᱞᱳᱜ ᱞᱟᱜᱟᱣ ᱟᱢᱟ ᱦᱮᱸ ᱱᱚᱝᱠᱟ ᱞᱮᱠᱟ ᱚᱱᱠᱟ ᱱᱤᱛᱚᱜ ᱢᱟ ᱚᱞᱚᱜ ᱯᱟᱲᱦᱟᱣ ᱡᱚᱯᱲᱟᱣ ᱨᱮ ᱦᱮᱱᱟᱜ ‌ᱢᱤᱭᱟ ᱮᱱᱠᱷᱟᱱ ᱫᱚ ᱚᱞᱚᱜ ᱯᱟᱲᱦᱟᱣ ᱨᱮᱜᱮ ᱠᱟᱹᱴᱤᱡ ᱢᱚᱱᱮ ᱫᱚ ᱮᱢ ᱦᱩᱭᱩᱜᱼᱟ᱾ ᱦᱟᱹᱭ ᱥᱮᱫ ᱚᱱᱟ ᱦᱚᱸ ᱠᱟᱛᱷᱟ ᱠᱟᱱ ᱜᱮᱭᱟ᱾
ᱚᱱᱟ ᱢᱟᱵᱚᱱ ᱵᱟᱰᱟᱭ ᱜᱤᱭᱟ ᱠᱷᱮᱞ ᱥᱮᱫ ᱮᱢ ᱞᱟᱦᱟᱜ ᱠᱷᱟᱱ ᱛᱩᱫ ᱚᱞᱚᱜ ᱯᱟᱲᱦᱟᱜ ᱫᱚ ᱚᱱᱟ ᱥᱟᱣᱛᱮ ᱫᱚ ᱞᱟᱦᱟ ᱛᱚ ᱵᱟᱝ ᱜᱟᱱᱚᱜᱼᱟ ᱥᱮ ᱚᱱᱟ ᱛᱚ ᱛᱟᱭ ᱱᱚᱢᱚᱜ ᱜᱮᱭᱟ᱾ ᱚᱞᱚᱜ ᱯᱟᱲᱦᱟᱜ ᱞᱟᱦ ᱞᱮ ᱠᱷᱟᱱ ᱠᱷᱮᱞ ᱛᱟᱭᱱᱚᱢᱚᱜ ᱜᱮ ᱡᱟᱦᱟᱸᱴᱟᱜ ᱜᱮ ᱞᱟᱦᱟ ᱛᱟᱭᱱᱚᱢᱼᱟ
ᱛᱚ ᱢᱟᱱᱮ ᱱᱚᱝᱠᱟ ᱮᱢᱱᱤ ᱥᱚᱨᱤᱨ ᱪᱚᱨᱪᱟ ᱞᱟᱹᱜᱤᱫ ᱥᱮ ᱚᱱᱠᱟ ᱦᱚᱲᱢᱚ ᱢᱟᱱᱮ ᱠᱷᱮᱞ ᱵᱟᱲᱟ ᱞᱮᱠᱷᱟᱱ ᱪᱮᱫ ᱢᱟᱱᱮ ᱢᱤᱫᱴᱮᱱ ᱵᱷᱟᱞᱤ ᱵᱩᱡᱷᱟᱹᱜᱼᱟ ᱢᱚᱱᱮ
ᱵᱷᱷᱟᱞᱤ ᱵᱩᱡᱷᱟᱹᱜᱼᱟ, ᱮᱠᱫᱚᱢ ᱮᱠᱚᱢ ᱢᱟᱭᱤᱱᱰ ᱠᱚ ᱟᱹᱰᱤ ᱮᱠᱫᱚᱢ ᱦᱮᱸ ᱡᱟᱦᱟᱸᱛᱤᱱᱟᱹᱜ ᱪᱟᱯ ᱠᱚ ᱛᱟᱦᱮᱱᱟ ᱢᱟᱭᱤᱱᱰ ᱨᱮ, ᱡᱷᱚᱛᱚ ᱜᱮ ᱮᱠᱫᱚᱢ ᱨᱮᱭᱟᱲ ᱠᱟᱛᱮ ᱦᱤᱡᱩᱜᱼᱟ᱾ ᱜᱚᱴᱟ
ᱮᱠᱫᱚᱢ ᱮᱠᱫᱚᱢ ᱱᱚᱣᱟ ᱫᱚ ᱱᱚᱣᱟ ᱫᱚ ᱥᱟᱹᱨᱤ ᱠᱟᱛᱷᱟ ᱡᱟᱦᱟᱸᱱᱟᱜ ᱜᱮ ᱟᱢ ᱪᱟᱯ ᱨᱮ ᱛᱟᱦᱮᱱ ᱢᱮ ᱡᱚᱠᱷᱚᱱ ᱜᱮ ᱚᱱᱠᱟᱞᱮᱠᱟ ᱯᱷᱩᱴᱵᱚᱞ ᱠᱷᱮᱞ ᱨᱮᱢ ᱟᱸᱲᱜᱳᱱᱥ, ᱛᱚᱠᱷᱚᱱ ᱫᱚ ᱢᱚᱱᱮ ᱦᱩᱭᱩᱜᱼᱟ ᱡᱮ ᱚᱱᱟ, ᱢᱟᱱᱮ ᱟᱹᱰᱤ ᱵᱩᱡᱷᱟᱹᱜ ᱵᱷᱟᱞᱤ ᱧᱚᱜ ᱵᱩᱡᱷᱟᱹᱜᱼᱟ ᱚᱱᱟ ᱴᱮᱱᱥᱮᱱ ᱠᱚ ᱡᱚᱛᱚ ᱦᱤᱲᱤᱧ ᱜᱚᱫᱚᱜᱼᱟ, ᱪᱮᱫ
ᱮᱠᱫᱚᱢ ᱮᱠᱫᱚᱢ
ᱟᱨ ᱦᱩᱸ ᱜᱤᱫᱽᱨᱟᱹ ᱚᱠᱛᱚ ᱢᱟ ᱱᱮᱜᱮ ᱱᱮᱛᱟᱨ ᱡᱟᱹᱯᱩᱫ ᱫᱤᱱ ᱫᱚ ᱢᱟᱱᱮ ᱫᱟᱜ ᱠᱚᱨᱮ ᱫᱚᱢᱮ ᱠᱷᱮᱞ ᱵᱟᱲᱟ ᱦᱩᱭᱩᱜ ᱠᱟᱱ ᱛᱟᱦᱮᱸᱫ ᱟᱫᱚ ᱱᱮᱛᱟᱨ, ᱦᱮᱸ
ᱦᱼᱟ ᱛᱟᱨᱯᱚᱨ ᱦᱟᱱᱛᱮ ᱱᱟᱛᱮ ᱥᱚᱰᱨᱟᱣ ᱵᱟᱲᱟ ᱩᱞᱴᱟᱹ ᱵᱟᱲᱟ ᱚᱱᱟ ᱠᱚᱜᱮ ᱟᱹᱰᱤ ᱡᱳᱨ ᱨᱟᱹᱥᱠᱟᱹ᱾
ᱢᱟᱱᱮ ᱟᱹᱰᱤ ᱨᱟᱹᱥᱠᱟᱹ, ᱫᱟᱜ ᱨᱮ ᱡᱤᱞ ᱢᱟᱱᱮ ᱚᱲᱟᱜ ᱦᱚᱲ ᱮᱜᱮᱨ ᱛᱟᱭ ᱛᱩᱞᱩᱡ ᱨᱮᱦᱚᱸ ᱠᱚ ᱢᱟᱱᱮ ᱠᱷᱮᱞ ᱪᱟᱞᱞᱟᱟᱜ ᱦᱩᱭᱩᱜ ᱠᱟᱱ ᱛᱟᱦᱮᱸᱱᱟ ᱫᱟᱜ ᱨᱮ᱾
ᱤᱧᱦᱚᱸ ᱟᱹᱰᱤ ᱡᱳᱨ ᱟᱹᱰᱤ ᱵᱟᱨ ᱜᱮ ᱫᱟᱞ ᱠᱚᱫᱚᱧ ᱡᱚᱢ ᱟᱠᱟᱫᱟ ᱟᱫᱚ ᱚᱱᱟ ᱠᱚᱫᱚ ᱫᱟᱞ ᱡᱚᱢ ᱠᱟᱛᱮ ᱟᱨᱚ ᱪᱩᱯᱪᱟᱯ
ᱚ ᱨᱟᱹᱥᱠᱟᱹ ᱫᱚ ᱦᱳᱭ ᱦᱳᱭ ᱢᱟ ᱚᱠᱛᱚ ᱦᱚᱸ ᱦᱩᱭᱮᱱ ᱛᱟᱞᱟᱝᱟ ᱛᱚᱵᱮ ᱢᱟ᱾
ᱦᱳᱭ ᱦᱳᱭ ᱦᱳᱭ ᱢᱟ ᱛᱚᱵᱮ᱾